ᱦᱮᱞᱳ ᱦᱩᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱨᱚᱲ ᱠᱚᱫᱚ ᱵᱮᱥ ᱜᱮ ᱟᱸᱡᱚᱢᱚᱜ ᱠᱟᱱ ᱛᱟᱞᱤᱧᱟ ᱥᱮ ᱵᱟᱝ ᱜᱮ
ᱦᱟᱯᱮ ᱠᱟᱹᱴᱤᱡ ᱵᱮᱥᱴᱷᱤᱠ ᱵᱟᱝ ᱟᱸᱡᱚᱢᱚᱜ ᱠᱟᱱᱟ ᱨᱚᱲ ᱠᱟᱹᱴᱤᱡᱼᱼ ᱞᱟᱣᱩᱰ ᱥᱯᱤᱠᱟᱨ
ᱦᱮᱞᱳ
ᱦᱮᱞᱳ
ᱦᱮᱸ ᱱᱤᱛᱚᱜ ᱟᱡᱚᱢᱚᱜ ᱠᱟᱱᱟ ᱥᱮ ᱵᱟᱝᱼᱼ
ᱦᱮᱸ ᱦᱮᱸ ᱟᱸᱡᱚᱢ ᱧᱟᱢᱚᱜ ᱠᱟᱱᱟ ᱵᱮᱥ ᱧᱚᱜ ᱟᱸᱡᱚᱢ ᱧᱟᱢᱚᱜ ᱠᱟᱱᱟ
ᱯᱩᱥᱴᱟᱹᱣ ᱥᱟᱺᱦᱤᱡ ᱜᱮ ᱟᱡᱚᱢᱚᱜ ᱠᱟᱱᱟ ᱛᱚ
ᱦᱮᱸ ᱦᱮᱸ ᱦᱮᱸ
ᱟᱪᱪᱷᱟ ᱟᱪᱪᱷᱟ
ᱟᱵᱤᱱ ᱛᱟᱦᱚᱞᱮ ᱫᱟᱠᱟ ᱠᱚ ᱵᱮᱱ ᱡᱚᱢ ᱵᱟᱲᱟ ᱠᱮᱫᱟ ᱥᱮ ᱵᱟᱝ ᱛᱟᱦᱚᱞᱮ
ᱦᱮᱸ ᱚᱱᱟ ᱠᱚᱫᱚ ᱦᱩᱭ ᱠᱟᱱᱟ ᱦᱟᱸᱜ ᱟᱹᱰᱤ ᱞᱟᱦᱟ ᱨᱮ ᱱᱚᱜᱚᱭ ᱛᱚ ᱛᱤᱠᱤᱱ ᱫᱟᱠᱟ ᱱᱚᱜᱚᱭ ᱡᱚᱢ ᱞᱟᱹᱜᱤᱫ ᱥᱟᱯᱲᱟᱣ ᱦᱩᱭᱩᱜ ᱠᱟᱱᱟ ᱟᱨᱠᱤᱼᱼ
ᱱᱚᱜᱼᱚᱭ ᱱᱤᱛᱚᱜ ᱠᱞᱤᱭᱟᱨ ᱟᱸᱡᱚᱢᱚᱜ ᱠᱟᱱᱟ ᱮᱱᱟᱱ ᱫᱚ ᱠᱟᱹᱴᱤᱡ ᱦᱟᱞᱠᱟ ᱦᱟᱞᱠᱟ ᱟᱸᱡᱚᱢᱚᱜ ᱠᱟᱱ ᱛᱟᱦᱮᱸᱱᱟ, ᱵᱮᱥ ᱪᱮᱦᱨᱟ ᱫᱚ ᱵᱟᱝ ᱟᱸᱚᱢᱚᱜ ᱠᱟᱱ ᱛᱟᱦᱮᱸᱱᱟ᱾ ᱱᱤᱛᱚᱜ ᱠᱟᱹᱴᱤᱡ ᱵᱮᱥ ᱪᱮᱦᱨᱟ ᱟᱸᱢᱚᱜ ᱠᱟᱱᱟ᱾
ᱫᱤᱭᱮ ᱛᱟᱦᱚᱞᱮ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭᱫᱟ?
ᱚᱸᱭ ᱪᱮᱠᱟ ᱜᱮ ᱵᱟᱝ ᱡᱚᱢ ᱵᱟᱲᱟ ᱦᱩᱭᱱᱟ, ᱦᱤᱛᱚᱜ ᱡᱤᱨᱟᱹᱣ ᱵᱟᱲᱟ ᱦᱩᱭ ᱠᱟᱱᱟ, ᱛᱟᱯᱚᱨ ᱦᱟᱸᱜ ᱮᱸ ᱠᱟᱹᱢᱤ ᱦᱟᱸᱜ ᱪᱟᱞᱟᱜ ᱦᱩᱭᱩᱜᱼᱟ ᱠᱟᱹᱴᱤᱡ ᱯᱚᱨᱮ ᱦᱟᱸᱜ᱾
ᱨᱚᱦᱚᱭ ᱠᱟᱹᱢᱤ ᱠᱚᱥ ᱪᱮᱫ ᱱᱚᱜᱼ ᱱᱚᱝᱠᱟᱱᱟᱜ? ᱟᱪᱪᱚ ᱱᱤᱛᱳᱜ ᱢᱟ ᱦᱮᱸ ᱦᱮᱸ ᱥᱟᱱᱟᱢ ᱦᱚᱲᱟᱜ ᱜᱮ ᱱᱤᱛᱚᱜ ᱢᱟ ᱱᱚᱣᱟ ᱜᱮᱛᱟᱵᱚᱱ ᱠᱟᱹᱢᱤ, ᱟᱨ ᱱᱚᱣᱟ ᱵᱟᱵᱚᱱ ᱠᱟᱹᱢᱤ ᱞᱮᱠᱷᱟᱱ ᱛᱚ ᱡᱚᱢ ᱢᱟ ᱵᱟᱵᱚᱱ ᱧᱟᱢᱟ᱾
ᱦᱮᱸ ᱦᱮᱸ ᱱᱤᱭᱟᱹ ᱜᱮ ᱟᱵᱚᱣᱟᱜ ᱢᱮᱱ ᱤᱭᱟᱹ ᱠᱟᱱ ᱛᱟᱵᱚᱱᱟ᱾
ᱦᱮᱸ ᱦᱮᱸ ᱦᱮᱸ᱾ ᱫᱤᱭᱮ ᱛᱟᱦᱚᱞᱮ ᱫᱟᱜ ᱡᱟᱹᱲᱤ ᱠᱚᱫᱚ ᱛᱤᱱ ᱦᱟᱹᱵᱤᱡ ᱚᱱᱛᱮ ᱫᱚ ᱚᱠᱟᱞᱮᱠᱟ ᱫᱟᱜ ᱡᱟᱹᱲᱤ ᱠᱚᱭ ᱫᱟᱜ ᱡᱟᱹᱲᱤᱭᱫᱟ?
ᱦᱩᱸ᱾ ᱢᱟᱱᱮ ᱛᱮᱦᱤᱧ ᱦᱚ ᱥᱮᱛᱟᱜ ᱦᱟᱞᱠᱟ ᱦᱟᱞᱠᱟᱭ ᱫᱟᱜ ᱮᱫ ᱛᱟᱦᱮᱸᱱᱟ ᱢᱟᱱᱮ ᱱᱤᱛᱚᱜ ᱫᱚ ᱯᱩᱨᱟᱹ ᱵᱚᱱᱫᱚ ᱜᱮᱭᱟ ᱾ ᱟᱨ ᱦᱚᱞᱟ ᱢᱫᱷᱮᱨ ᱢᱮᱱ ᱛᱮᱫᱚ ᱦᱚᱞᱟ ᱢᱟᱦᱫᱷᱮᱨ ᱫᱚ ᱵᱟᱭ ᱫᱟᱜ ᱠᱟᱜ ᱜᱮᱭᱟ ᱾
ᱦᱮᱸ ᱦᱮᱸ᱾
ᱮᱸ ᱛᱮᱦᱤᱧ ᱦᱚ ᱚᱱᱟ ᱵᱷᱳᱨ ᱨᱮ ᱦᱟᱞᱠᱟ ᱦᱟᱞᱠᱟᱭ ᱫᱟᱜ ᱠᱟᱫᱟ ᱦᱟᱸᱜ ᱾
ᱟᱪᱪᱷᱟ ᱟᱪᱪᱷᱟ ᱛᱟᱦᱚᱞᱮ ᱛᱤᱱ ᱦᱟᱹᱵᱤᱡ ᱠᱷᱮᱜ ᱟᱯᱮ ᱨᱚᱦᱚᱭ ᱨᱚᱦᱚᱭ ᱠᱚᱫᱚ?
ᱚ ᱨᱚᱦᱚᱭ ᱠᱚᱫᱚ ᱟᱹᱣᱨᱤ ᱫᱚ ᱦᱟᱸᱜ ᱦᱚᱸ ᱵᱟᱞᱮ ᱚᱱᱟ ᱤᱭᱟᱹ ᱠᱚ ᱛᱚᱞᱟ ᱠᱚ ᱤᱭᱟᱹ ᱪᱟᱞᱟᱜ ᱠᱟᱱᱟ ᱦᱟᱸᱜ ᱾ ᱱᱤᱛᱚᱜ ᱫᱚ ᱚᱱᱮ ᱜᱟᱹᱪᱷᱤ ᱠᱚᱞᱮ ᱤᱭᱟᱹᱭᱫᱟ,
ᱦᱮᱸ ᱦᱮᱸ ᱦᱮᱸ᱾
ᱚᱱᱟᱜᱮ ᱨᱚᱦᱚᱭ ᱫᱚ ᱟᱹᱣᱨᱤᱞᱮ ᱮᱦᱚᱵᱟ ᱦᱟᱸᱜ, ᱨᱚ ᱦᱚ ᱨᱚᱦᱚᱭ ᱦᱟᱸᱜ ᱞᱮ ᱮᱦᱚᱵᱟ ᱳ ᱜᱟᱯᱟ ᱥᱮᱫ ᱠᱷᱚᱱᱟᱜ ᱦᱟᱸᱜ ᱾
ᱟᱪᱪᱷᱟ ᱪᱷᱟ ᱪᱷᱟ᱾
ᱜᱚᱝᱠᱮ ᱛᱟᱦᱚᱞᱮ ᱟᱯᱮ ᱥᱮᱫ ᱫᱚ ᱛᱤᱱᱟᱹᱜ ᱥᱟᱺᱜᱤᱧ ᱯᱮ ᱤᱭᱟ ᱠᱮᱫᱟ?
ᱦᱮᱸᱻ ᱟᱞᱮᱥᱮᱱ ᱫᱚ ᱱᱚᱜᱼᱚᱭ ᱛᱚ ᱫᱟᱜ ᱡᱟᱹᱲᱤ ᱢᱟ ᱱᱚᱜᱼᱚᱭ ᱯᱮ ᱯᱩᱱ ᱫᱤᱱ ᱞᱟᱦᱟ ᱠᱷᱚᱱ ᱢᱚᱴᱟᱢᱩᱴᱤ ᱮ ᱞᱮ ᱛᱟᱲ ᱜᱮ ᱫᱟᱜ ᱡᱟᱹᱲᱤᱭᱟᱞᱮ ᱠᱟᱱᱟᱭ ᱦᱟᱸᱜ ᱾
ᱦᱮᱸ᱾
ᱟᱫᱚ ᱟᱞᱮ ᱥᱮᱱ ᱫᱚ ᱠᱟᱹᱴᱤᱡ ᱫᱟᱜ ᱠᱚ ᱠᱟᱹᱴᱤᱡ ᱥᱚᱝᱠᱚᱴ ᱛᱚ,
ᱦᱮᱸ᱾
ᱟᱸ ᱱᱤᱭᱟᱹ ᱜᱷᱟᱹᱲᱤᱡ ᱜᱮ ᱱᱚᱣᱟ ᱥᱮᱨᱢᱟ ᱡᱟᱹᱲᱤ ᱛᱮᱜᱮ ᱦᱟᱸᱜ ᱟᱞᱮ ᱫᱚ ᱟᱥᱟ ᱵᱷᱚᱨᱥᱟ ᱨᱮ ᱢᱮᱱᱟᱜ ᱞᱮᱭᱟ᱾ ᱟᱫᱚᱻ ᱱᱚᱣᱟ ᱥᱮᱨᱢᱟ ᱡᱟᱹᱲᱤ ᱥᱟᱶ-ᱥᱟᱶᱛᱮᱜᱮ ᱟᱞᱮ ᱫᱚ ᱠᱟᱹᱴᱤᱡ ᱞᱮ ᱨᱚᱦᱚᱭᱫᱟ ᱟᱨᱠᱤ᱾
ᱚ ᱦᱮᱸ᱾
ᱢᱟᱱᱮ ᱞᱚᱜᱚᱱ ᱫᱷᱟᱨᱟ᱾
ᱦᱮᱸ᱾
ᱱᱚᱣᱟ ᱠᱚ ᱦᱩᱭ ᱞᱮᱱᱠᱷᱟᱱ ᱢᱟᱱᱮ ᱫᱟᱜ ᱠᱚ ᱵᱚᱱᱫᱚ ᱞᱮᱱᱠᱷᱟᱱ ᱛᱚ ᱠᱷᱚ ᱟᱹᱰᱤᱡᱳᱨ ᱚᱥᱩᱵᱤᱫᱟ ᱨᱮᱞᱮ ᱯᱟᱲᱟᱜᱼᱟ ᱾ ᱟᱨ ᱡᱟᱦᱟᱸᱭ ᱜᱮ ᱨᱚᱦᱚᱭ ᱦᱩᱭ ᱠᱟᱛᱮᱜ ᱡᱟᱦᱟᱸ ᱛᱤᱥ ᱠᱚᱨᱮ ᱱᱚᱜᱼᱚᱭ ᱱᱚᱝᱠᱟᱭ ᱫᱟᱜ ᱵᱟᱲᱟᱭᱟ ᱤᱱᱟᱹ ᱠᱚ ᱫᱟᱜ ᱛᱮᱜᱮ ᱦᱩᱭᱩᱜᱼᱟ ᱾ ᱡᱟ ᱦᱩᱭᱩᱜᱼᱟ ᱦᱩᱭᱩᱜᱼᱟ, ᱢᱟᱱᱮ ᱵᱮᱥᱤ ᱵᱟᱝ ᱦᱩᱭᱩᱜᱼᱟ ᱛᱚ ᱟᱞᱮ ᱥᱮᱱ ᱫᱚ, ᱡᱮᱢᱚᱱ ᱥᱚᱵᱡᱤ ᱠᱚ ᱥᱚᱵᱡᱤ ᱠᱚᱦᱚᱸ ᱩᱱᱟᱹᱜ ᱴᱟ ᱟᱞᱮᱥᱮᱱ ᱨᱚᱦᱚᱭ ᱨᱮᱱᱟᱜ ᱤᱪᱪᱷᱟᱹ ᱫᱚ ᱢᱮᱱᱟᱜᱼᱟ ᱢᱮᱱᱠᱷᱟᱱ ᱱᱚᱜᱼᱚᱭ ᱫᱟᱜ ᱠᱚ ᱠᱟᱹᱴᱤᱡ
ᱦᱮᱸ ᱱᱚᱣᱟ ᱟᱞᱮ ᱥᱮᱫ ᱦᱚᱸ ᱤᱱᱠᱟᱹ ᱜᱮ ᱱᱚᱣᱟ ᱟᱞᱮ ᱟᱹᱞᱤᱧ ᱥᱮᱫ ᱦᱚᱸ ᱚᱱᱠᱟ ᱜᱮ ᱢᱟᱱᱮ ᱫᱟᱜ ᱡᱩᱫᱤ ᱦᱳᱭᱳᱜ ᱵᱟᱠᱷᱟᱱ ᱴᱷᱤᱠ ᱜᱮᱭᱟ ᱪᱟᱥ ᱠᱚ ᱦᱩᱭᱩᱜᱼᱟ ᱟᱨ ᱵᱟᱠᱷᱟᱱ ᱚᱱᱟ ᱫᱚ ᱵᱟᱭ ᱫᱟᱜ ᱞᱮᱠᱷᱟᱱ ᱦᱩᱲᱩ ᱪᱟᱥ ᱠᱚᱦᱚᱸ ᱵᱟᱝ ᱦᱩᱭᱩᱜ ᱛᱟᱞᱮᱭᱟ ᱾ ᱢᱟᱱᱮ ᱚᱱᱟ ᱡᱟᱦᱟᱸ ᱵᱟᱹᱭᱦᱟᱹᱲ ᱠᱚᱨᱮ ᱠᱚ ᱢᱮᱛᱟᱜ
ᱦᱮᱸ ᱦᱮᱸ ᱾
ᱚᱱᱟ ᱠᱚᱨᱮ, ᱜᱟᱰᱟ ᱠᱚᱨᱮ ᱫᱚ ᱴᱷᱤᱠ ᱜᱮᱭᱟ ᱾ ᱚᱱᱟ ᱫᱚ ᱜᱟᱱᱚᱜᱼᱟ, ᱥᱩᱨ ᱨᱮ ᱫᱟᱜ ᱛᱟᱦᱮᱱ ᱠᱷᱟᱹᱛᱤᱨ ᱾ ᱡᱟᱦᱟᱸ ᱵᱟᱹᱭᱦᱟᱹᱲ ᱠᱚᱨᱮ ᱚᱱᱟ ᱠᱚᱨᱮ ᱫᱚ ᱚᱱᱟ ᱫᱚ ᱵᱟᱝ ᱜᱟᱱᱚᱜᱼᱟ ᱾ ᱟᱨ ᱪᱟᱥ ᱢᱮᱱᱛᱮ ᱛᱮ ᱫᱚ ᱤᱱᱠᱟᱹ ᱜᱮ ᱚᱱᱮ ᱤᱭᱟᱹ ᱠᱚ ᱵᱤᱞᱟᱹᱛᱤ, ᱚᱱᱮ ᱵᱮᱸᱜᱟᱲ, ᱠᱚ ᱚᱱᱟ ᱠᱚ ᱪᱟᱥ ᱦᱩᱭᱩᱜᱼᱟ ᱾
ᱦᱮᱸ ᱾
ᱟᱫᱚ ᱮᱠᱷᱚᱱ ᱫᱚ ᱚᱱᱮ ᱛᱚ ᱮᱠᱷᱚᱱ ᱫᱚ ᱦᱩᱲᱩ ᱠᱚᱜᱮ ᱪᱟᱥ ᱤᱭᱟᱹ ᱵᱟᱲᱟᱭ ᱦᱩᱭᱩᱜᱼᱟ ᱾ ᱚᱱᱟ ᱫᱚ ᱦᱟᱜ ᱨᱮᱭᱟᱨ ᱫᱤᱱ ᱠᱚ ᱛᱟᱦᱮᱱᱟ ᱠᱚ ᱫᱚ ᱾
ᱟᱪᱪᱷᱟ ᱟᱪᱪᱷᱟ ᱾
ᱛᱟᱦᱚᱞᱮ ᱜᱚᱝᱠᱮ ᱵᱟᱲᱜᱮ ᱠᱚᱨᱮ ᱫᱚ ᱡᱚᱸᱰᱨᱟ ᱠᱚᱯᱮ ᱨᱚᱦᱚᱭ ᱵᱟᱲᱟ ᱠᱟᱫᱟ ᱥᱮ ᱵᱟᱝ?
ᱦᱮᱸ ᱵᱟᱲᱜᱮ ᱠᱚᱨᱮ ᱫᱚ ᱞᱟᱹᱭ ᱞᱮᱠᱷᱟᱱ ᱱᱚᱜᱼᱱᱚᱝᱠᱟ ᱡᱚᱢ ᱠᱚ ᱞᱟᱹᱜᱤᱫ ᱜᱮ ᱨᱚᱦᱚᱭ ᱵᱟᱲᱟ ᱦᱩᱭ ᱟᱠᱟᱱᱟ ᱟᱨᱠᱤ ᱾
ᱦᱚ
ᱡᱟᱦᱟᱸ ᱚᱲᱟᱜ ᱨᱮ ᱡᱚᱢ ᱞᱟᱹᱜᱤᱫ ᱾ ᱵᱟᱝᱠᱷᱟᱱ ᱱᱚᱝᱠᱟ ᱥᱮ ᱟᱠᱷᱨᱤᱧ ᱠᱚ ᱞᱟᱹᱜᱤᱫ ᱫᱚ ᱚᱱᱠᱟ ᱠᱚᱫᱚ ᱵᱟᱝ ᱨᱚᱦᱚᱭ ᱦᱩᱭ ᱟᱠᱟᱱᱟ ᱾ ᱠᱟᱨᱚᱱ ᱦᱩᱭᱩᱜ ᱠᱟᱱᱟ ᱫᱟᱜ ᱠᱟᱹᱴᱤᱡ ᱥᱚᱝᱠᱚᱴ ᱛᱚ, ᱟᱫᱚ ᱚᱲᱟᱜ ᱠᱚᱨᱮ ᱠᱷᱟᱱ ᱠᱟᱹᱴᱤᱡ ᱚᱱᱟ ᱫᱚ ᱠᱟᱹᱴᱤᱡ ᱚᱲᱟᱜ ᱨᱮ ᱞᱟᱹᱜᱤᱫ ᱫᱚ ᱡᱟᱦᱟᱸ ᱞᱮᱠᱟ ᱛᱮᱜᱮ ᱫᱟᱜ ᱡᱟᱦᱟᱸ ᱠᱚᱨᱮᱜᱮ ᱧᱟᱢ ᱠᱟᱛᱮᱜ ᱥᱟᱹᱯᱞᱟᱹᱭ ᱜᱟᱱᱚᱜᱼᱟ᱾ ᱦᱮᱸ ᱦᱮᱸ ᱜᱟᱹᱰᱭᱟᱹ ᱠᱚ ᱢᱮᱱᱟᱜᱼᱟ ᱾
ᱚᱻ
ᱚᱱᱟ ᱠᱚᱫᱚ ᱠᱟᱹᱴᱤᱡ ᱨᱚᱦᱚᱭ ᱵᱟᱲᱟ ᱦᱩᱭ ᱠᱟᱱᱟ ᱾ ᱡᱟᱦᱟᱸᱮ ᱥᱚᱵᱽᱡᱤ ᱠᱚ ᱟᱨᱠᱤ ᱚᱲᱟᱜ ᱞᱟᱹᱜᱤᱫ ᱱᱚ ᱱᱚᱝᱠᱟ ᱾ ᱡᱮᱢᱚᱱ ᱟᱠᱷᱨᱤᱧ ᱠᱚ ᱞᱟᱹᱜᱤᱫ ᱫᱚ ᱚᱱᱠᱟ ᱫᱚ ᱵᱟᱝ ᱜᱮ ᱾
ᱛᱟᱦᱚᱞᱮ ᱜᱚᱝᱠᱮ ᱵᱤᱨ ᱠᱚᱫᱚ ᱛᱟᱦᱮ ᱟᱯᱮ ᱥᱮᱫ ᱫᱚ ᱦᱚᱸ ᱢᱮᱱᱟᱜ ᱟᱠᱟᱫᱟ ᱥᱮ ᱵᱟᱝ?
ᱵᱤᱨ?
ᱦᱮᱸ ᱾
ᱦᱮᱸ ᱵᱤᱨ ᱫᱚ ᱢᱮᱱᱟᱜᱼᱟ ᱾ ᱟᱫᱚ ᱟᱞᱮ ᱫᱚ ᱵᱤᱨ ᱫᱤᱥᱚᱢ ᱦᱚᱲ ᱜᱮᱛᱚ ᱾
ᱦᱚ
ᱚᱱᱟᱸᱛᱮ ᱵᱤᱨ ᱠᱚᱫᱚ ᱢᱮᱱᱟᱜᱼᱟ ᱾
ᱠᱟᱹᱴᱤᱡᱟ ᱾ ᱨᱚᱲ ᱟᱥᱛᱮ ᱟᱥᱛᱮ ᱟᱸᱡᱚᱜ ᱠᱟᱱ ᱛᱟᱵᱮᱱᱟ ᱠᱟᱹᱴᱤᱡ ᱢᱟᱭᱠᱨᱳ ᱯᱷᱳᱱ ᱥᱩᱨ ᱨᱮ ᱡᱩᱫᱤ ᱵᱮᱚᱴᱱ ᱨᱚᱲ ᱠᱷᱟᱱ ᱟᱹᱰᱤ ᱵᱮᱥ ᱪᱮᱦᱨᱟ ᱟᱸᱡᱚᱢᱚᱜᱼᱟ ᱾ ᱟᱸᱡᱚᱢ ᱛᱮ ᱠᱟᱹᱴᱤᱡ ᱥᱚᱢᱚᱥᱥᱟ ᱦᱩᱭᱩᱜ ᱠᱟᱱ ᱛᱟᱢᱟ ᱾
ᱥᱩᱨ ᱨᱮ ᱜᱮᱞᱤᱧ ᱫᱚᱦᱚ ᱠᱟᱜᱼᱟ ᱛᱚ ᱾
ᱚ ᱦᱮᱸ ᱦᱮᱸ ᱦᱚᱜᱼᱚᱭ ᱱᱤᱛᱚᱜᱜ ᱵᱮᱥ ᱴᱷᱤᱠ ᱟᱸᱡᱚᱢᱚᱜ ᱠᱟᱱᱟ ᱦᱮᱸ ᱦᱮᱸ ᱱᱤᱛᱚᱜ ᱟᱸᱡᱚᱢᱚᱜ ᱠᱟᱱᱟ ᱾
ᱤᱭᱟᱹ ᱪᱮᱫ ᱵᱮᱱ ᱞᱟᱹᱭᱮᱫ ᱛᱟᱦᱮᱸᱱᱟ ᱟᱞᱮ ᱵᱤᱨ ᱛᱚ ᱾ ᱵᱤᱨ ᱫᱚ ᱟᱞᱮ ᱫᱚ ᱦᱟᱸᱜ ᱟᱹᱰᱤ ᱞᱟᱹᱴᱩ ᱵᱤᱨ ᱠᱟᱱ ᱛᱟᱞᱮᱭᱟ ᱟᱨᱠᱤ ᱾ ᱚᱱᱟ ᱵᱤᱨ ᱨᱮ ᱫᱚ ᱦᱟᱸᱜ ᱱᱤᱛᱚᱜ ᱫᱚ ᱵᱚᱨᱛᱚᱢᱟᱱ ᱟᱹᱰᱤᱜᱟᱱ ᱡᱤᱭᱟᱹᱞᱤ ᱠᱚ ᱢᱮᱱᱟᱜ ᱠᱚᱣᱟ ᱾ ᱟᱨ ᱚᱱᱟ ᱥᱟᱶᱛᱮ ᱱᱤᱛᱚᱜ ᱫᱚ ᱦᱟᱸᱜ ᱱᱚᱜᱼᱚᱭ ᱫᱚ ᱯᱩᱴᱠᱟᱹ ᱩᱰᱩᱠᱚᱜ ᱥᱤᱡᱤᱱ ᱠᱟᱱᱟ ᱛᱚ ᱯᱩᱴᱠᱟᱹ ᱠᱚ ᱚᱢᱚᱱᱚᱜᱼᱟ ᱟᱫᱚ ᱯᱩᱴᱠᱟᱹ ᱠᱚ ᱩᱫ ᱠᱚ ᱱᱚᱜ-ᱱᱚᱣᱟ ᱠᱚᱫᱚ ᱢᱳᱴᱟ ᱢᱩᱴᱤ ᱡᱚᱢ ᱵᱟᱲᱟ ᱦᱩᱭᱩᱜ ᱠᱟᱱ ᱜᱮᱭᱟ ᱾ ᱟᱨ ᱱᱩᱠᱩ ᱦᱟᱹᱛᱤ ᱠᱚ ᱦᱟᱹᱛᱤ ᱴᱷᱟᱹᱠᱩᱨ ᱠᱚ ᱢᱮᱱᱟᱜ ᱠᱚᱣᱟ ᱛᱚ ᱟᱫᱚ ᱩᱱᱟᱹᱜ ᱮᱠᱴᱟ ᱪᱟᱞᱟᱣ ᱫᱚ ᱪᱟᱞᱟᱣ ᱦᱩᱭᱩᱜ ᱜᱮᱭᱟ ᱩᱱᱟᱹᱜ ᱮᱠᱴᱟ ᱫᱚ ᱵᱟᱝ ᱜᱮᱭᱟ ᱟᱨᱠᱤ ᱾ ᱡᱟᱦᱟᱸ ᱛᱤᱥ ᱠᱚᱨᱮ ᱱᱚᱠᱟ ᱪᱟᱞᱟᱣ ᱦᱩᱭᱩᱜᱼᱟ ᱾
ᱛᱟᱦᱚᱞᱮ ᱜᱚᱢᱠᱮ ᱟᱵᱮᱱ ᱫᱚ ᱥᱮᱛᱟᱜ ᱨᱮ ᱯᱩᱴᱠᱟᱹ ᱦᱟᱞᱟᱝ ᱠᱚᱵᱮᱱ ᱪᱟᱞᱟᱜ ᱛᱟᱦᱮᱱᱟ?
ᱦᱮᱸ ᱥᱮᱛᱟᱜ ᱨᱮ ᱵᱮᱨᱮᱫ ᱠᱟᱛᱮᱜ ᱯᱩᱴᱠᱟᱹ ᱦᱟᱞᱟᱝ ᱫᱚ ᱪᱟᱞᱟᱣ ᱵᱟᱲᱟᱭ ᱦᱩᱭᱩᱜ ᱜᱮᱭᱟ ᱾
ᱚ ᱯᱨᱟᱭ ᱥᱮᱛᱟᱜ ᱵᱷᱳᱨ ᱨᱮᱜᱮ ᱠᱚ ᱪᱟᱞᱟᱜ ᱛᱟᱦᱮᱱᱟ, ᱥᱮ ᱵᱟᱠᱷᱟᱱ ᱟᱹᱰᱤ ᱦᱚᱲ ᱟᱹᱰᱤ ᱨᱚᱠᱚᱢ ᱢᱟᱱᱮ ᱟᱹᱰᱤ ᱥᱮᱛᱟᱜ ᱨᱮᱜᱮ ᱵᱷᱳᱨ ᱨᱮᱠᱚ ᱥᱮᱱᱚᱜ ᱛᱟᱦᱮᱸᱱᱟ ᱾ ᱟᱨ ᱡᱩᱫᱤ ᱯᱚᱨᱮ ᱧᱚᱜ ᱮᱢ ᱪᱟᱞᱟᱜᱼᱟ, ᱢᱟᱱᱮ ᱧᱟᱢ ᱦᱚᱸ ᱵᱟᱢ ᱧᱟᱢᱟ ᱾
ᱵᱟᱝ ᱜᱮ ᱵᱟᱝ ᱜᱮ, ᱦᱮᱸ ᱦᱮᱸ᱾
ᱟᱫᱚ ᱜᱚᱝᱠᱮ ᱟᱞᱮ ᱥᱮᱡ ᱫᱚ ᱥᱮᱨᱚᱠᱚᱢ ᱵᱤᱨ ᱵᱳᱨᱳ ᱛᱚ, ᱦᱮᱸ ᱢᱟᱨᱟᱝ ᱵᱤᱨ ᱫᱚ ᱵᱟᱹᱱᱩᱜᱼᱟ ᱾ ᱫᱟ ᱡᱟᱦᱟᱸ ᱞᱟᱜᱟᱣ ᱵᱤᱨ ᱦᱚᱲᱟᱜ ᱤᱭᱟᱹᱛᱮ ᱚᱱᱟ ᱪᱮᱫ ᱡᱟᱦᱟᱸ ᱤᱭᱟᱹ ᱠᱚ ᱢᱮᱛᱟᱜ ᱠᱟᱱᱟ, ᱪᱮᱫ ᱵᱤᱨ ᱦᱟᱸᱜ ᱠᱚ ᱢᱮᱛᱟᱜ ᱠᱟᱱᱟ ᱦᱟᱸᱜ, ᱟᱨᱮ ᱡᱟᱦᱟᱸ ᱠᱚ ᱞᱟᱜᱟᱣ ᱛᱟᱦᱮᱸᱱ ᱫᱚ ᱚᱱᱟ ᱤᱭᱟᱹ ᱠᱷᱚᱱᱟᱜ, ᱮᱸ ᱥᱚᱨᱠᱟᱹᱨᱤ ᱤᱭᱟᱹ ᱠᱷᱚᱱᱟᱜ ᱤᱱᱟᱹ ᱠᱚᱜᱮ ᱵᱤᱨ ᱢᱮᱱᱟᱜᱼᱟ, ᱢᱟᱨᱟᱝ ᱵᱤᱨ ᱫᱚ ᱵᱟᱹᱱᱩᱜᱼᱟ, ᱟᱨᱼᱟ ᱟᱨ ᱦᱚ ᱦᱟᱸᱜ ᱦᱟᱺᱛᱤ ᱴᱷᱟᱹᱠᱩᱨ ᱠᱚᱢᱟᱜ ᱮᱠᱫᱚᱢ ᱵᱟᱹᱱᱩᱜ ᱠᱚᱜᱮ ᱟᱞᱮ ᱥᱮᱫ ᱫᱚ ᱾
ᱚᱸ ᱪᱟᱞᱟᱣ ᱦᱚᱸ ᱵᱟᱝᱠᱚ, ᱵᱟᱝᱠᱚ ᱪᱟᱞᱟᱣ ᱵᱟᱲᱟᱜ ᱜᱮᱭᱟ?
ᱵᱟ ᱵᱟᱝ ᱟᱹᱰᱤ ᱠᱷᱩᱵᱮ ᱠᱚᱢ ᱠᱚ ᱦᱤᱡᱩᱜ ᱛᱟᱦᱮᱸᱱᱟ, ᱢᱟᱱᱮ ᱮᱠᱫᱚᱢ ᱦᱮᱡ ᱜᱮ ᱵᱟᱝ ᱞᱟᱹᱭ ᱜᱟᱱᱚᱜᱼᱟ ᱾
ᱚ ᱟᱪᱪᱷᱟ ᱟᱪᱪᱷᱟ ᱟᱪᱪᱷᱟ, ᱫᱚ ᱟᱞᱮ ᱥᱮ-
ᱟᱞᱮᱥᱮᱫ ᱫᱚ ᱚᱱᱠᱟ ᱢᱟᱨᱟᱝ ᱵᱤᱨ ᱠᱚᱦᱚᱸ ᱵᱟᱹᱱᱩᱜᱼᱟ ᱥᱮ, ᱤᱱᱟᱹ ᱤᱱᱟᱹ ᱠᱷᱟᱹᱛᱤᱨ ᱜᱮ ᱾
ᱟᱫᱚ ᱟᱞᱮ ᱥᱮᱱ ᱫᱚ ᱦᱟᱸᱜ ᱱᱚᱜᱼᱚ ᱱᱚᱝᱠᱟ ᱠᱟᱨᱚᱱ ᱟᱸ ᱱᱚᱜᱼᱚᱭ ᱡᱮ ᱪᱟᱥ ᱵᱟᱥ ᱡᱮᱢᱚᱱ ᱫᱟᱜ ᱠᱚ ᱠᱟᱹᱴᱤᱡ ᱟᱱᱟᱴ ᱛᱟᱞᱮᱭᱟ, ᱟᱸ ᱴᱷᱤᱠ ᱴᱷᱟᱠ ᱫᱟᱜ ᱵᱟᱝ ᱛᱮ ᱦᱩᱲᱩ ᱠᱚ ᱵᱟᱝ ᱦᱩᱭᱩᱜᱼᱟ ᱾ ᱟᱨ ᱚᱱᱟ ᱥᱟᱶᱛᱮ ᱱᱩᱠᱩ ᱠᱚ ᱢᱮᱱᱟᱜ ᱠᱚᱣᱟ ᱛᱚ, ᱟᱫᱚ ᱱᱤᱛᱳᱜ ᱫᱚ ᱩᱱᱟᱹᱜ ᱮᱠᱴᱟ ᱥᱟᱸᱜᱮ ᱫᱚ ᱵᱟᱹᱱᱩᱜ ᱠᱚᱣᱟ ᱾ ᱡᱚᱠᱷᱚᱱ ᱦᱩᱲᱩ ᱵᱤᱞᱤᱜᱼᱟ ᱩᱱ ᱥᱚᱢᱚᱭ ᱥᱟᱸᱜᱮ ᱠᱚ ᱦᱤᱡᱩᱜᱼᱟ, ᱥᱟᱸᱜᱮ ᱡᱚᱠᱷᱚᱱ ᱠᱚ ᱦᱤᱡ ᱡᱩᱜᱼᱟ ᱩᱱᱠᱩ ᱫᱚ, ᱟᱸ ᱟᱸ ᱡᱚᱢ ᱞᱟᱹᱜᱤᱫ ᱠᱚ ᱦᱤᱡᱩᱜᱼᱟ ᱟᱨᱠᱤ? ᱤᱱᱟᱹ ᱦᱤᱞᱟᱹᱜ ᱠᱷᱟᱱ ᱡᱚᱢ ᱞᱟᱹᱜᱤᱫ ᱜᱮᱠᱚ ᱦᱤᱡᱩᱜᱼᱟ ᱛᱚ ᱱᱩᱠᱩ ᱫᱚ ᱟᱫᱚ ᱟᱸ ᱰᱷᱮᱨ ᱠᱷᱚᱱ ᱫᱚ ᱡᱩᱫᱤ ᱠᱚ ᱦᱤᱡᱩᱜᱼᱟ, ᱢᱟᱱᱮ ᱡᱚᱢ ᱢᱟᱠᱚ ᱠᱚᱢ, ᱮᱸ ᱱᱚᱥᱴᱚᱭᱟᱠᱚ ᱡᱟᱹᱥ
ᱦᱟᱸ ᱦᱮᱸ ᱦᱮᱸ ᱵᱟᱠᱷᱟᱱ ᱵᱟᱵᱟ ᱠᱚ ᱱᱚᱥᱴᱚᱭᱟ ᱛᱚ ᱡᱟᱦᱟᱸᱱᱟᱜ ᱛᱟᱦᱮᱞᱮ ᱚᱱᱟ ᱯᱷᱚᱥᱚᱞ ᱠᱚ ᱫᱚᱢᱮ ᱠᱚ ᱱᱚᱥᱴᱚᱭ ᱛᱟᱯᱮ᱾ ᱵᱟᱲᱜᱮ ᱨᱮᱱᱟᱜ ᱩᱛᱩ ᱠᱚ ᱛᱟᱦᱮᱞᱮ ᱮᱸᱻ ᱚᱲᱟᱜ ᱡᱟᱯᱟᱜ ᱠᱚ ᱦᱤᱡᱩᱜ ᱛᱟᱦᱮᱸᱱᱟ ᱥᱮ ᱵᱟᱝ?
ᱦᱮᱸ ᱚᱲᱟᱜ ᱡᱟᱯᱟᱜ ᱠᱚ ᱦᱤᱡᱩᱜᱼᱟ, ᱛᱚ ᱚᱲᱟᱜ ᱠᱚᱫᱚ ᱩᱱᱟᱹᱜ ᱴᱟᱜ ᱫᱚ ᱵᱟᱠᱚᱻ ᱠᱷᱩᱛᱤ ᱵᱟᱲᱟ ᱦᱟᱠᱟᱜᱼᱟ ᱱᱷᱟᱸᱜ᱾
ᱛᱟᱦᱚᱞᱮ ᱮᱸᱻ ᱜᱚᱝᱠᱮ ᱛᱟᱦᱮᱞᱮ ᱟᱵᱮᱱ ᱫᱚ ᱟᱹᱻ ᱳᱡᱳᱫᱤᱭᱟᱹ ᱟᱡᱚᱫᱤᱭᱟᱹ ᱵᱩᱨᱩᱻᱩ ᱥᱩᱨ ᱨᱮᱢ ᱯᱟᱲᱟᱜ ᱠᱟᱱᱟ ᱥᱮ ᱪᱮᱫ?
ᱵᱟᱝ ᱜᱮ ᱵᱟᱝ ᱜᱮ, ᱚᱱᱛᱮ ᱫᱚ ᱵᱟᱝᱼᱟᱸ ᱚᱱᱛᱮ ᱟᱹᱞᱤᱧ ᱫᱚ ᱦᱟᱸᱜ ᱱᱚᱣᱟ ᱤᱭᱟᱹ ᱥᱮᱱ ᱞᱤᱧ ᱯᱟᱲᱟᱣᱼᱚᱜ ᱠᱟᱱᱟ ᱱᱚᱣᱟ ᱩᱲᱤᱥᱥᱟ ᱥᱮᱱ ᱟᱨᱠᱤ, ᱩᱲᱤᱥᱥᱟ ᱵᱚᱞᱛᱮ ᱩᱲᱤᱥᱥᱟ ᱵᱚᱰᱟᱨ ᱟᱨᱠᱤ, ᱮᱸ ᱛᱟᱦᱚᱞᱮ ᱟᱹᱵᱤᱱ ᱫᱚ ᱚᱠᱟ ᱥᱮᱱ ᱵᱤᱱ ᱯᱟᱲᱟᱜᱼᱚᱜ ᱠᱟᱱᱟ?
ᱦᱮᱸ ᱟᱹᱞᱤᱧ ᱫᱚ ᱦᱟᱸᱜ ᱵᱮᱝᱜᱚᱞ ᱠᱷᱚᱱᱟᱜ ᱜᱮᱞᱤᱧ ᱞᱟᱹᱭ ᱮᱫᱟ ᱦᱟᱸᱜ ᱵᱮᱝᱜᱚᱞ᱾ ᱦᱩᱸ ᱦᱟ ᱟᱡᱚᱫᱤᱭᱟᱹ ᱵᱩᱨᱩ, ᱦᱮᱸ?
ᱟᱹᱞᱤᱧ ᱦᱚᱸ ᱵᱮᱝᱜᱚᱞ ᱜᱮᱞᱤᱧ ᱯᱟᱲᱟᱜᱼᱟ ᱛᱚ ᱟᱫᱚ ᱩᱲᱤᱥᱥᱟ ᱫᱚ ᱥᱩᱨᱩᱜ ᱛᱟᱞᱮᱭᱟ ᱟᱨᱠᱤ ᱵᱚᱰᱟᱨ ᱥᱩᱨ ᱨᱮ ᱢᱮᱱᱟᱜ ᱞᱮᱭᱟ ᱟᱞᱮ ᱫᱚ᱾
ᱚ ᱦᱚᱸ ᱦᱚᱸ ᱦᱚᱸ, ᱚᱸ᱾ ᱟᱪᱪᱷᱟ, ᱟᱹᱞᱤᱧ ᱫᱩᱞᱤᱧ ᱢᱚᱱᱮ ᱠᱮᱫᱟ ᱡᱟᱹᱱᱤᱡ ᱳᱲᱤᱥᱥᱟ ᱠᱷᱚᱱᱟᱜ ᱵᱮᱱ ᱞᱟᱹᱭ ᱮᱫᱟ᱾ ᱳᱲᱤᱥᱥᱟ ᱨᱮᱦᱚᱸ ᱢᱮᱱᱟᱜ ᱠᱚᱜᱮ ᱜᱮᱭᱟ ᱛᱚ᱾
ᱦᱮᱸ ᱦᱮᱸ, ᱦᱮᱸ ᱦᱮᱸ ᱢᱮᱱᱟᱜ ᱠᱚᱣᱟ ᱪᱮᱫᱟᱜ ᱵᱟᱝ᱾ ᱟᱫᱚ ᱩᱲᱤᱥᱥᱟ ᱫᱚ ᱩᱲᱤᱥᱥᱟ ᱨᱮᱱᱟᱜ ᱟᱸᱻ ᱥᱤᱥᱴᱟᱹᱢ ᱫᱚ ᱡᱮᱢᱚᱱ ᱟᱵᱚ ᱱᱚᱛᱮ ᱨᱮ ᱡᱟᱦᱟᱸ ᱮᱱᱮᱡ ᱥᱮᱨᱮᱧ ᱠᱚ ᱦᱩᱭᱩᱜᱼᱟ, ᱮᱸ ᱩᱲᱤᱥᱥᱟ ᱨᱮᱫᱚᱻᱜ ᱧᱮᱞ ᱵᱟᱲᱟ ᱦᱩᱭ ᱠᱟᱱᱟ ᱡᱮ ᱟᱹᱰᱤ ᱟᱞᱟᱫᱟ ᱟᱞᱟᱫᱟ ᱜᱮ ᱦᱩᱭᱩᱜᱼᱟ ᱟᱨᱠᱤ᱾
ᱚ ᱦᱮᱸ ᱦᱮᱸ᱾
ᱡᱚᱢᱚᱱ ᱱᱚᱜᱼᱚ ᱱᱚᱣᱟ ᱟᱵᱚᱣᱟᱜ ᱮᱸ ᱥᱟᱶᱛᱟ ᱨᱮᱱᱟᱜ ᱵᱚᱸᱜᱟ ᱵᱩᱨᱩ ᱠᱚ ᱟᱨ ᱠᱤ᱾
ᱚ ᱟᱪᱪᱷᱟ ᱛᱟᱦᱮᱞᱮ ᱟᱵ-ᱚ ᱧᱮᱞ ᱵᱟᱲᱟᱣ ᱟᱠᱟᱫᱟ ᱵᱮᱱ ᱡᱚᱠᱷᱚᱱ ᱵᱮᱱ ᱞᱟᱹᱭ ᱮᱫᱟ ᱛᱟᱞᱦᱮ, ᱢᱟᱱᱮ ᱡᱩᱫᱤ ᱛᱩᱞᱟᱹ ᱭᱟᱜ ᱛᱩᱞᱟᱹᱱᱟ ᱭᱟᱹᱞᱤᱧ ᱛᱩᱞᱟᱹ ᱡᱚᱠᱷᱟ ᱭᱟᱹᱞᱤᱧ, ᱮᱸ ᱟᱵᱚᱣᱟᱜ ᱱᱚᱰᱮ ᱵᱮᱝᱜᱚᱞ ᱨᱮᱱᱟᱜ ᱥᱮ ᱟᱸ ᱦᱟᱸᱰᱮ ᱩᱲᱤᱥᱥᱟ ᱨᱮᱱᱟᱜ, ᱚᱠᱟ ᱴᱟᱜ ᱵᱷᱟᱜᱮ ᱵᱮᱱ ᱟᱵᱮᱱᱟᱜ ᱢᱚᱛᱚᱵᱽᱼᱮ ᱚᱠᱟᱴᱟᱜ ᱵᱷᱟᱹᱜᱤ ᱵᱮᱱ ᱢᱮᱛᱟᱜ ᱠᱟᱱᱟ?
ᱦᱮᱸ ᱟᱞᱤᱧᱟᱜ ᱢᱚᱛ ᱛᱮᱫᱚ ᱟᱵᱚ ᱡᱟᱦᱟᱸ ᱵᱮᱝᱜᱚᱞ ᱨᱮᱱᱟᱜ ᱜᱮ ᱵᱷᱟᱜᱤᱞᱤᱧ ᱵᱩᱡᱷᱟᱹᱣᱟ ᱟᱨᱠᱤ
ᱚᱻ ᱚᱱᱟ ᱟᱹᱞᱤᱧ ᱫᱚ ᱩᱱᱟᱹᱜ ᱫᱚ ᱦᱟᱸᱜ ᱵᱟᱹᱞᱤᱧ ᱧᱮᱞ ᱟᱠᱟᱫᱟ ᱦᱟᱸᱜ ᱩᱲᱤᱥᱥᱟ ᱨᱮ ᱪᱮᱫ ᱞᱮᱠᱟ ᱠᱚ ᱤᱭᱟᱹᱭᱟ ᱵᱟᱹᱞᱤᱧ ᱥᱮᱱ ᱵᱟᱲᱟᱣ ᱟᱠᱟᱱᱟ ᱚᱱᱛᱮ ᱫᱚ ᱤᱱᱟᱹ ᱦᱚᱛᱮᱛᱮ ᱟᱹᱞᱤᱧ ᱫᱚ ᱦᱟᱸᱜ ᱵᱟᱹᱞᱤᱧ ᱵᱩᱡᱽ ᱫᱟᱲᱮᱭᱟᱜ ᱠᱟᱱᱟ ᱚᱠᱟᱴᱟᱜ ᱤᱭᱟᱹ ᱟᱵᱚᱣᱟᱜ ᱱᱚᱰᱮ ᱵᱮᱝᱜᱚᱞ ᱨᱮᱱᱟᱜ ᱞᱤᱧ ᱧᱮᱞ ᱟᱠᱟᱫᱟ ᱵᱮᱝᱜᱚᱞ ᱨᱮᱱᱟᱜ ᱜᱮ ᱡᱷᱚᱛᱚ ᱜᱮ ᱵᱷᱟᱞᱮ ᱜᱮᱭᱟ ᱟᱹᱞᱤᱧᱟᱜ ᱢᱚᱛ ᱛᱮᱫᱚ।
ᱟᱨ ᱡᱮᱢᱚᱱ ᱱᱚᱜᱼᱱᱟ ᱢᱤᱫᱴᱟᱝ ᱟᱸᱻ ᱥᱮᱸᱫᱽᱨᱟ ᱥᱮᱸᱫᱽᱨᱟ ᱡᱮᱢᱚᱱ ᱱᱚᱜ ᱚᱭ ᱵᱚᱻ ᱵᱟᱦᱟ ᱨᱮᱻ ᱵᱚᱱ ᱪᱟᱞᱟᱜ ᱜᱮᱭᱟ ᱥᱮ ᱚᱱᱛᱮ ᱯᱮ ᱪᱟᱞᱟᱜ ᱜᱮᱭᱟ ᱥᱮ ᱵᱟᱝ ᱜᱚᱝᱠᱮ ᱟᱯᱮ ᱦᱟᱸᱜ?
ᱵᱟᱝ
ᱮᱸᱻ ᱟᱞᱮ ᱥᱮᱱ ᱫᱚ ᱢᱚᱴᱟᱢᱩᱴᱤ ᱵᱟᱦᱟ ᱨᱮᱫᱚ ᱦᱟᱸᱜ ᱥᱮᱸᱫᱽᱨᱟ ᱞᱮ ᱪᱟᱞᱟᱜ ᱜᱮᱭᱟ ᱡᱟᱦᱟᱸ ᱟᱹᱛᱩ ᱦᱚᱲ ᱟᱛᱮᱫ ᱟᱨᱠᱤ
ᱵᱟᱦᱟ ᱨᱮᱫᱚ ᱦᱟᱸᱜ ᱟᱹᱞᱤᱧ ᱫᱚ ᱵᱟᱹᱞᱤᱧ ᱟᱸᱡᱚᱢ ᱠᱟᱫᱟ ᱦᱟᱸᱜ ᱥᱮᱸᱫᱽᱨᱟ ᱫᱚᱠᱚ ᱪᱟᱞᱟᱜ ᱟᱥᱮ ᱪᱮᱫ ᱵᱟᱦᱟ ᱨᱮᱫᱚ ᱢᱟᱱᱮ ᱮᱴᱟᱜ ᱥᱚᱢᱚᱭ ᱫᱚ ᱢᱤᱫᱴᱮᱱ ᱱᱚᱝᱠᱟ ᱫᱤᱱ ᱠᱚ ᱫᱟᱡᱽᱡᱚᱭᱟ ᱚᱱᱟ ᱫᱚ ᱤᱭᱟ. ᱵᱟᱦᱟ ᱨᱮᱫᱚ ᱦᱟᱸᱜ ᱯᱳᱭᱞᱳ ᱫᱷᱟᱣ ᱞᱤᱧ ᱟᱸᱡᱚᱢ ᱮᱫᱟ।
ᱟ ᱯᱳᱭᱞᱳ ᱟᱪᱪᱷᱟ ᱟᱹᱞᱤᱧ ᱴᱮᱱ ᱵᱮᱱ ᱟᱸᱡᱚᱢᱮᱫᱼᱟ, ᱵᱟᱝ ᱵᱟᱝ
ᱦᱮᱸ
ᱟᱪᱪᱷᱟ ᱵᱟᱝ ᱟᱞᱮ ᱥᱮᱱ ᱫᱚ ᱱᱚᱜᱼᱚ ᱱᱚᱝᱠᱟ ᱟᱨᱠᱤ ᱦᱟᱸᱜ ᱵᱟᱦᱟᱨᱮ ᱡᱟᱦᱟᱸ ᱟᱸ ᱫᱟᱜ ᱵᱚᱱ ᱫᱩᱞᱟ
ᱦᱮᱸ ᱦᱮᱸᱦᱮᱸ
ᱵᱟᱦᱟ ᱵᱟᱥᱠᱮ ᱡᱟᱦᱟᱸ ᱫᱚᱵᱚᱱ ᱞᱟᱹᱭᱟ ᱢᱟᱱᱮ ᱫᱟᱜ ᱫᱩᱞ ᱚᱸᱜ ᱫᱚᱥᱟᱨ ᱦᱤᱞᱳᱜ ᱢᱟᱱᱮ ᱪᱟᱞᱟᱜ ᱜᱮᱭᱟᱞᱮ ᱟᱨᱠᱤ ᱟᱞᱮ ᱥᱮᱱ ᱫᱚ
ᱚ ᱚ
ᱟᱨ ᱡᱟᱦᱟᱸ ᱵᱤᱱ ᱞᱟᱹᱭ ᱠᱮᱜᱼᱟ ᱡᱮ ᱟᱵᱤᱱ ᱱᱚᱜᱼᱚᱭ ᱮᱸ ᱢᱤᱫᱴᱟᱝ ᱡᱟᱭᱜᱟ ᱨᱮ ᱱᱚᱝᱠᱟ ᱦᱩᱭᱩᱜᱼᱟ ᱥᱮᱸᱱᱫᱽᱨᱟ ᱟᱨᱠᱤ ᱢᱟᱱᱮ ᱫᱤᱥᱚᱢ ᱦᱚᱲ ᱢᱤᱫᱴᱟᱝ ᱠᱚ ᱱᱮᱰᱟᱭᱟ ᱢᱤᱫ ᱴᱷᱟᱶ ᱨᱮ ᱡᱟᱦᱟᱸ ᱫᱚᱵᱚᱱ ᱞᱟᱹᱭᱟ ᱥᱩᱛᱟᱹᱱ ᱴᱟᱺᱰᱤ ᱡᱟᱦᱟᱭ ᱡᱟᱦᱟᱸ ᱨᱮ ᱢᱤᱫᱴᱟᱝ ᱡᱟᱭᱜᱟ ᱨᱮ ᱢᱮᱱᱟᱜ ᱛᱟᱵᱚᱱᱟ ᱛᱚ ᱡᱟᱦᱟᱱ ᱢᱤᱫᱴᱟᱝ ᱮᱨᱤᱭᱟ ᱨᱮ ᱢᱮᱱᱟᱜ ᱛᱟᱵᱚᱱ ᱚᱸᱰᱮ ᱱᱮᱰᱟ ᱠᱟᱛᱮ ᱠᱚ ᱪᱟᱞᱟᱜᱼᱟ ᱚᱸᱰᱮ ᱮᱱᱮᱡ ᱥᱮᱨᱮᱧᱟ ᱠᱚ ᱟᱸ ᱚᱱᱠᱟ ᱦᱚᱸ ᱟᱞᱮ ᱥᱮᱱ ᱫᱚ ᱦᱩᱭᱩᱜ ᱜᱮᱭᱟ ᱟᱨᱠᱤ।
ᱚ
ᱚᱱᱟ ᱢᱮᱱᱟᱜᱼᱟ ᱟᱞᱮᱥᱮᱱ।
ᱛᱟᱞᱦᱮ ᱜᱚᱝᱠᱮ ᱛᱟᱞᱦᱮ ᱟᱵᱮᱱ ᱫᱚ ᱪᱤᱜ ᱠᱚᱵᱮᱱ ᱪᱤᱠᱟᱹᱭ ᱜᱮᱭᱟ ᱚᱱᱟ ᱛᱤᱱᱟᱹᱜ ᱥᱟᱹᱜᱤᱧ ᱵᱮᱱ ᱯᱟᱲᱦᱟᱣ ᱟᱠᱟᱫᱟ?
ᱟᱫᱚ ᱯᱟᱲᱦᱟᱣ ᱠᱚᱫᱚ ᱦᱟᱸᱜ ᱟᱹᱞᱤᱧ ᱫᱚ ᱚᱱᱠᱟ ᱫᱚ ᱵᱟᱝᱜᱮ
ᱚ
ᱠᱚᱞᱡᱽ ᱛᱮᱫ ᱠᱚᱢᱯᱞᱤᱴ ᱦᱩᱭ ᱠᱟᱱᱟ ᱟᱨᱠᱤ।
ᱚ ᱚ।
ᱚᱱᱟ ᱠᱚ ᱠᱚᱞᱮᱡᱽ ᱠᱚ ᱠᱚᱢᱯᱞᱤᱴ ᱦᱩᱭ ᱟᱠᱟᱱᱟ ᱟᱫᱚ ᱦᱟᱸᱜ ᱞᱟᱦᱟ ᱥᱮᱱ ᱫᱚ ᱵᱟᱝ ᱞᱟᱦᱟ ᱫᱟᱲᱮ ᱦᱩᱭᱩᱜ ᱠᱟᱱᱟ ᱟᱨᱠᱤ ᱠᱤ ᱠᱟᱹᱴᱤᱡ ᱚᱲᱟᱜ ᱠᱚᱨᱮ ᱠᱟᱹᱴᱤᱡ
ᱚ ᱮᱴᱠᱮᱴᱚᱲᱮ ᱢᱮᱱᱟᱜᱼᱟ ᱵᱟᱝ?
ᱦᱮᱸ ᱮᱴᱠᱮᱴᱚᱲᱮ ᱢᱮᱱᱟᱜᱼᱟ ᱳᱭ ᱤᱪᱪᱷᱟᱹ ᱠᱚᱫᱚ ᱛᱟᱦᱮᱸᱼᱼ ᱠᱟᱱ ᱜᱮᱭᱟ ᱠᱟᱹᱴᱤᱡ ᱞᱟᱦᱟ ᱥᱮᱱ ᱪᱟᱞᱟᱣ ᱞᱮᱱᱠᱷᱟᱱ ᱟᱨᱦᱚ ᱟᱹᱰᱤ ᱠᱤᱪᱷᱩ ᱟᱭᱢᱟ ᱞᱮᱠᱟᱱ ᱡᱤᱱᱤᱥ ᱵᱟᱲᱟᱭ ᱧᱟᱢ ᱠᱚᱜᱼᱟ᱾
ᱦᱮᱸ ᱦᱮᱸ ᱦᱮᱸ।
ᱚᱱᱟ ᱠᱚᱫᱚ ᱵᱟᱝ ᱜᱟᱱᱚᱜ ᱠᱟᱱᱟ ᱦᱟᱸᱜ ᱱᱤᱛᱳᱜ ᱫᱚ ᱟᱨ ᱱᱤᱡᱮ ᱛᱮᱦᱚᱸ ᱩᱱᱟᱹᱜ ᱮᱸ ᱫᱟᱲᱮ ᱨᱮᱱᱟᱜ ᱮ ᱫᱟᱲᱮ ᱫᱚ ᱦᱟᱸᱜ ᱵᱟᱹᱱᱩᱜᱼᱟ ᱟᱨᱠᱤ।
ᱚ
ᱟᱨ ᱱᱚᱝᱠᱟ ᱦᱚᱸ ᱧᱮᱞᱚᱜ ᱠᱟᱱᱟ ᱛᱚ ᱱᱤᱛᱚᱜ ᱫᱚ ᱟᱹᱰᱤ ᱟᱭᱢᱟ ᱱᱚᱜᱼᱚ ᱱᱚᱝᱠᱟ ᱢᱮᱱᱟᱜ ᱠᱚᱣᱟ ᱡᱮ ᱮᱸ ᱢᱤᱢᱤᱫᱴᱟᱝ ᱜᱤᱫᱽᱨᱟᱹ ᱠᱚᱫᱚ ᱢᱟᱱᱮ ᱮ ᱚᱞᱚᱜ ᱨᱮᱱᱟᱜ ᱤᱪᱪᱷᱟᱹ ᱢᱮᱱᱟᱜ ᱛᱟᱠᱚᱣᱟ ᱛᱚ ᱱᱤᱡᱮᱛᱮ ᱟᱠᱚ ᱱᱚᱜᱼᱚᱝᱠᱟ ᱠᱟᱹᱢᱤ ᱠᱟᱛᱮ ᱠᱚ ᱚᱞ ᱯᱟᱲᱦᱟᱜ ᱠᱟᱱ ᱜᱮᱭᱟ᱾ ᱱᱟᱜᱼᱚᱱᱟ ᱫᱚ ᱟᱹᱞᱤᱧ ᱥᱮᱫ ᱢᱟᱱᱮ ᱟᱞᱮ ᱥᱮᱱ ᱨᱮ ᱟᱹᱰᱤ ᱜᱟᱱ ᱟᱭᱢᱟ ᱧᱮᱞᱚᱜ ᱠᱟᱱᱟ ᱟᱨᱠᱤ ᱚᱱᱟ।
ᱚ ᱵᱟᱝ ᱜᱚᱝᱠᱮ ᱟᱵᱮᱱ ᱡᱟᱦᱟᱸ ᱞᱮᱠᱟ ᱵᱮᱱ ᱞᱟᱹᱭ ᱠᱮᱫᱟ ᱵᱟᱝ ᱚᱱᱠᱟ ᱫᱚ ᱟᱹᱞᱤᱧ ᱫᱚᱞᱤᱧ ᱢᱚᱱᱮᱭᱟ ᱟᱹᱰᱤ ᱠᱚᱢ ᱦᱚᱲ ᱢᱮᱱᱟᱜ ᱠᱚᱣᱟ ᱚᱱᱠᱟᱱ ᱠᱚᱫᱚ᱾ ᱡᱟᱸᱦᱟᱭ ᱜᱮ ᱱᱤᱡᱮ ᱠᱷᱟᱴᱟ ᱠᱟᱛᱮᱜ-ᱮ ᱯᱟᱲᱦᱟᱜ ᱠᱟᱱᱟᱭ ᱵᱮᱥᱤᱨ ᱵᱷᱟᱜᱽ ᱦᱚᱲᱜᱮ ᱪᱟᱱ ᱫᱚ ᱠᱚ ᱧᱟᱢ ᱫᱟ ᱢᱟᱱᱮ ᱯᱟᱲᱦᱟᱣ ᱮᱫ ᱠᱚᱣᱟ ᱠᱚ ᱲᱟᱜ ᱠᱷᱱᱟᱜ ᱠᱤᱱᱛᱩ ᱟᱠᱚᱣᱟᱜ ᱤᱪᱪᱷᱟᱹ ᱜᱮ ᱵᱟᱹᱱᱩᱜ ᱛᱟᱠᱚᱣᱟ ᱚᱱᱠᱟᱱ ᱵᱤᱥᱤᱞᱤᱧ ᱧᱮᱞᱮᱜ
ᱦᱮᱸ ᱦᱮᱸ ᱦᱮᱸ ᱚᱝᱠᱟ ᱜᱮ ᱱᱚᱛᱮ ᱟᱞᱮᱥᱮᱫ
ᱚ
ᱛᱟ ᱜᱚᱢᱠᱮ ᱟᱵᱮᱱ ᱫᱚ ᱥᱮᱸᱫᱽᱨᱟ ᱠᱚᱵᱮᱱ ᱟᱹᱻ ᱥᱮᱱ ᱵᱟᱲᱟᱣ ᱠᱟᱱᱟ ᱥᱮ ᱵᱟᱝ?
ᱥᱮᱸᱫᱽᱨᱟ ᱠᱚᱫᱚ ᱟᱹᱞᱤᱧ ᱫᱚ ᱟᱹᱰᱤ ᱡᱳᱨ, ᱡᱳᱨ ᱜᱮᱞᱤᱧ ᱠᱩᱥᱤᱭᱟᱜᱼᱟ ᱟᱨ
ᱚ
ᱱᱩᱜ ᱱᱩᱠᱩ ᱡᱟᱦᱟᱸ ᱟᱞᱮ ᱥᱮᱱ ᱫᱚ ᱵᱤᱨ ᱥᱩᱠᱨᱤ ᱠᱚ ᱢᱮᱱᱟᱜ ᱠᱚᱣᱟ ᱛᱚ᱾
ᱦᱚᱭ ᱦᱚᱭ ᱦᱚᱭ
ᱵᱤᱨ ᱥᱩᱠᱨᱤ ᱠᱩᱞᱟᱹᱭ ᱠᱚ ᱢᱮᱱᱟᱜ ᱠᱚᱣᱟ᱾
ᱟ
ᱩᱱᱠᱩ ᱠᱚ ᱥᱮᱸᱫᱽᱨᱟ ᱵᱟᱲᱟ ᱦᱩᱭᱩᱜᱼᱟ᱾
ᱚᱻ
ᱚᱱᱛᱮ ᱫᱚ ᱵᱟᱠᱚ ᱧᱟᱢᱚᱜᱼᱟ ᱤᱭᱟᱹ ᱱᱩᱠᱩ ᱵᱤᱨ ᱥᱩᱠᱨᱤ? ᱛᱚ ᱡᱮᱢᱚᱱ
ᱵᱟ-ᱵᱟ ᱟᱞᱮ ᱥᱮᱜ ᱫᱚ ᱟ ᱟᱞᱮ ᱥᱮᱫᱽ ᱢᱮᱱ ᱞᱮᱠᱷᱟᱱ ᱫᱚ ᱵᱤᱨ ᱥᱩᱠᱨᱤ ᱠᱚᱫᱚ ᱵᱟᱝᱠᱚ ᱦᱮᱡ ᱵᱟᱲᱟᱜ ᱛᱟᱦᱮᱱ ᱜᱮᱭᱟ, ᱢᱟᱱᱮ ᱥᱮᱨᱚᱠᱚᱢ ᱵᱤᱨ ᱵᱟᱹᱱᱩᱜᱟ ᱛᱚ ᱵᱤᱨ ᱛᱟᱦᱮᱸ ᱞᱮᱠᱟᱱ ᱦᱚᱳᱭᱛᱳ ᱠᱚ ᱦᱮᱡ ᱵᱟᱲᱟ ᱠᱚᱜᱼᱟ᱾ ᱵᱟᱹᱱᱩᱜ ᱠᱚᱣᱟ ᱟᱫᱚ ᱟᱞᱮ ᱥᱮᱫ ᱠᱷᱚᱱᱟᱜ ᱫᱚ ᱦᱟᱸᱜ ᱚᱱᱟ ᱟᱡᱚᱫᱤᱭᱟᱹ ᱵᱩᱨᱩ ᱵᱮᱱ ᱟᱸᱡᱚᱢ ᱵᱟᱲᱟ ᱠᱟᱜ ᱜᱮᱭᱟ?
ᱦᱮᱸ ᱦᱮᱸ।
ᱟ ᱚᱸᱰᱮ ᱜᱮ ᱦᱟᱸᱜ ᱠᱚ ᱪᱟᱞᱟᱜ ᱛᱟᱦᱮᱱᱟ᱾ᱚᱱᱠᱟ ᱫᱤᱱ ᱫᱷᱡᱽᱡᱚ ᱠᱟᱛᱮ ᱠᱚ ᱪᱟᱞᱟᱜ ᱛᱟᱦᱮᱱᱟ ᱾ᱫᱟᱠᱟ ᱴᱩᱠᱩᱡ ᱠᱚᱠᱚ ᱤᱫᱤᱭᱟ, ᱪᱟᱣᱞᱮ ᱡᱚᱛᱚ ᱠᱚ ᱤᱫᱤᱭᱟ ᱠᱚ ᱛᱟᱦᱮᱱᱟ ᱚᱸᱰᱮ ᱜᱮ ᱥᱮᱸᱫᱽᱨᱟ ᱠᱟᱛᱮᱫ ᱦᱟᱸᱰᱮ ᱱᱟᱰᱮ ᱟᱛᱩ ᱠᱷᱚᱱᱟᱜ ᱠᱚ ᱡᱚᱲᱚᱜ ᱛᱟᱦᱮᱱᱟ᱾
ᱚᱸᱰᱮ ᱫᱚ ᱟᱹᱵᱤᱱ ᱫᱚᱵᱤᱱ ᱪᱟᱞᱟᱣ ᱵᱟᱲᱟ ᱟᱠᱟᱱᱟ ᱥᱮ ᱵᱟᱝ ᱜᱮ?
ᱦᱩᱸ, ᱵᱟᱝ ᱵᱟᱝ ᱥᱮᱸᱫᱽᱨᱟ ᱠᱚᱫᱚ ᱦᱟᱸᱜ ᱵᱟᱞᱤᱧ ᱥᱮᱱ ᱵᱟᱲᱟᱣ ᱟᱠᱟᱱᱟ ᱩᱱᱟᱹᱜ ᱚᱵᱷᱤᱜᱽᱜᱚᱛᱟ ᱫᱚ ᱵᱟᱹᱱᱩᱜ ᱛᱟᱹᱞᱤᱧᱟ ᱦᱟᱸᱜ ᱥᱮᱸᱫᱽᱨᱟ ᱵᱟᱨᱮᱛᱮ᱾ ᱛᱚᱵᱮ ᱮᱢᱱᱤ ᱪᱷᱳᱴᱳ ᱠᱷᱟᱴᱚ ᱥᱮᱸᱫᱽᱨᱟ ᱫᱚ ᱦᱟᱸᱜ ᱥᱮᱱ ᱵᱟᱲᱟ ᱦᱩᱭ ᱟᱠᱟᱱᱟ ᱚᱱᱮ ᱡᱟᱦᱟᱸ ᱟᱹᱛᱩ ᱠᱷᱚᱱᱟᱜ ᱤᱭᱟᱹ ᱠᱚ ᱟᱹ ᱜᱩᱰᱩ ᱜᱚᱡ ᱠᱚ ᱠᱩᱞᱟᱹᱭ ᱜᱚᱡ ᱠᱚ ᱚᱱᱟ ᱫᱚ ᱪᱷᱳᱴᱳ ᱠᱷᱟᱴᱚ ᱦᱟᱸᱜ ᱯᱟᱲᱟᱜ ᱠᱟᱱᱟ ᱥᱮ ᱡᱟᱦᱟᱸ ᱚᱱᱮ